ᱜᱚᱝᱠᱮ ᱡᱚᱦᱟᱨ ᱜᱮ
ᱦᱮᱸ ᱜᱚᱢᱠᱮ ᱞᱟᱹᱭ ᱮᱫᱟᱹᱧ ᱨᱚᱲ ᱠᱚ ᱯᱩᱥᱴᱟᱹᱣ ᱥᱟᱺᱦᱤᱡ ᱟᱸᱡᱚᱢᱚᱜ ᱠᱟᱱᱟ ᱜᱚᱢᱠᱮ
ᱦᱳᱭ ᱜᱮ ᱜᱚᱝᱠᱮ ᱨᱚᱲ ᱠᱚᱫᱚ ᱱᱟᱯᱟᱭ ᱫᱷᱟᱨᱟ ᱜᱮ ᱟᱸᱡᱚᱢᱚᱜ ᱠᱟᱱ ᱛᱟᱵᱮᱱᱟ ᱟᱹᱞᱤᱧᱟᱜ ᱜᱮ ᱪᱮᱫ ᱞᱮᱠᱟ ᱵᱮᱱ ᱟᱸᱡᱚᱢ ᱮᱫᱟ
ᱦᱮᱸ ᱜᱚᱝᱠᱮ ᱮᱠᱟᱞ ᱚᱱᱛᱮ ᱠᱷᱚᱱ ᱦᱚᱸ ᱟᱹᱰᱤ ᱴᱷᱟᱢ ᱴᱷᱟᱢ ᱨᱚᱲ ᱟᱸᱡᱚᱢ ᱦᱤᱡᱩᱜᱚᱜ ᱠᱟᱱᱟ ᱟᱫᱚ ᱜᱚᱢᱠᱮ ᱛᱟᱦᱚᱞᱮ ᱱᱚᱣᱟ ᱚᱠᱛᱚ ᱨᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱱᱚᱣᱟ ᱚᱠᱛᱚ ᱨᱮ ᱜᱚᱝᱠᱮ ᱱᱚᱜᱼᱚᱭ ᱫᱟᱠᱟ ᱠᱚ ᱡᱚᱢ ᱵᱟᱲᱟ ᱦᱩᱭ ᱮᱱᱟ ᱛᱮᱦᱮᱧ ᱫᱚ ᱦᱟᱴ ᱛᱟᱦᱮ ᱞᱮᱱ ᱟᱛᱞᱮᱭᱟ ᱛᱚ ᱟᱫᱚ ᱵᱷᱟᱜᱤ ᱢᱚᱱᱫᱚ ᱵᱟᱲᱟ ᱠᱮᱫᱟᱞᱮ ᱡᱤᱞ ᱠᱚ ᱟᱹᱜᱩ ᱵᱟᱲᱟ ᱦᱩᱭ ᱞᱮᱱᱟ ᱛᱚ ᱚᱱᱟ ᱠᱚ ᱡᱚᱢ ᱵᱟᱲᱟ ᱠᱟᱛᱮ ᱫᱚ ᱫᱩᱲᱩᱵ ᱵᱟᱲᱟ ᱟᱠᱟᱱᱟ ᱞᱤᱧ
ᱟᱪᱪᱷᱟ ᱜᱚᱝᱠᱮ ᱟᱹᱰᱤ ᱱᱟᱯᱟᱭ ᱟᱨ ᱜᱚᱢᱠᱮ ᱞᱟᱹᱭ ᱮᱫᱟᱹᱧ ᱟᱞᱮ ᱦᱚᱸ ᱛᱮᱦᱤᱧ ᱫᱚ ᱱᱟᱦᱟᱜ ᱦᱟᱴ ᱛᱟᱦᱮᱸ ᱠᱟᱱᱟ ᱟᱞᱮ ᱥᱮᱫ ᱦᱚᱸ ᱟᱫᱚ ᱚᱱᱰᱮ ᱠᱷᱚᱱᱜᱮ ᱱᱚᱝᱠᱟ ᱥᱩᱠᱨᱤ ᱡᱤᱞ ᱞᱮ ᱠᱤᱨᱤᱧ ᱟᱹᱜᱩ ᱞᱮᱫᱟ ᱵᱟᱨ ᱠᱤᱞᱳ ᱜᱟᱱ ᱛᱟᱨᱟᱥᱤᱧ ᱵᱮᱲᱟ ᱛᱚ ᱟᱫᱚ ᱫᱟᱢ ᱫᱚ ᱱᱟᱜ ᱥᱚᱥᱛᱟ ᱜᱚᱫ ᱟᱠᱟᱱ ᱛᱟᱦᱮᱱᱟ ᱟᱫᱚ ᱚᱱᱟᱛᱮ ᱵᱟᱨ ᱠᱤᱞᱳ ᱞᱮ ᱦᱟᱛᱟᱣ ᱠᱮᱫᱟ ᱯᱩᱱ ᱦᱚᱲ ᱛᱮ ᱜᱟᱯᱟ ᱫᱷᱟᱹᱨᱤᱡ ᱱᱟᱦᱟᱜ ᱞᱮ ᱡᱚᱢᱟ ᱟᱫᱚ ᱜᱚᱢᱠᱮ ᱛᱟᱦᱚᱞᱮ ᱟᱯᱮ ᱫᱚ ᱪᱮᱫ ᱯᱮ ᱩᱛᱩ ᱞᱮᱫᱟ ᱛᱤᱦᱤᱧ ᱫᱚ
ᱟᱞᱮ ᱦᱚᱸ ᱛᱮᱦᱮᱧ ᱦᱟᱴ ᱥᱮᱫ ᱪᱟᱞᱟᱣ ᱵᱟᱲᱟ ᱛᱮᱧ ᱧᱮᱞ ᱮᱫᱟ ᱠᱟᱹᱴᱤᱡ ᱡᱤᱞ ᱠᱚᱫᱚ ᱟᱹᱰᱤ ᱩᱱᱟᱹᱴᱟᱜ ᱫᱚ ᱦᱟᱸᱜ ᱡᱟᱹᱯᱩᱫ ᱫᱟᱜ ᱡᱟᱹᱯᱩᱫ ᱠᱷᱟᱹᱛᱤᱨ ᱛᱮ ᱠᱟᱹᱴᱤᱡ ᱫᱟᱢ ᱫᱚ ᱩᱱᱟᱹᱜᱴᱟ ᱫᱚ ᱵᱟᱹᱱᱩᱜᱼᱟ ᱠᱚᱢ ᱫᱷᱟᱨᱟ ᱧᱚᱜ ᱜᱮᱭᱟ ᱟᱫᱚ ᱧᱮᱞ ᱦᱳᱭᱳᱜ ᱠᱟᱱᱟ ᱛᱟᱦᱚᱞᱮ ᱮᱠᱮᱱ ᱰᱷᱮᱨ ᱧᱚᱜ ᱜᱮ ᱟᱹᱜᱩᱭᱮᱱᱟ ᱰᱷᱮᱨ ᱜᱮ ᱠᱚᱢ ᱠᱚ ᱞᱟᱹᱭ ᱮᱫᱟ ᱟᱫᱚ ᱫᱩ ᱠᱮᱡᱤ ᱛᱤᱱ ᱠᱮᱡᱤ ᱜᱟᱱ ᱟᱹᱜᱩᱭᱮᱱᱟ ᱛᱮᱦᱮᱧ ᱦᱚᱸ ᱚᱱᱠᱟ ᱮᱢᱱᱤ ᱟᱞᱮ ᱫᱚ ᱠᱟᱹᱴᱤᱡ ᱯᱚᱨᱤᱵᱟᱨ ᱦᱚᱸ ᱠᱟᱹᱴᱤᱡ ᱞᱮ ᱱᱟᱥᱮᱱᱟᱜ ᱞᱮ ᱥᱟᱸᱜᱮ ᱧᱚᱜ ᱜᱮᱭᱟ ᱛᱚ ᱟᱫᱚ ᱜᱟᱯᱟ ᱯᱚᱨᱡᱚᱱᱛᱚ ᱫᱚ ᱦᱟᱸᱟᱜ ᱦᱩᱭᱩᱜ ᱠᱟᱱ ᱛᱟᱞᱮ ᱜᱮᱭᱟ ᱚᱱᱟ ᱛᱮᱜᱮ ᱦᱟᱸᱜ
ᱟᱪᱪᱷᱟ ᱜᱚᱝᱠᱮ ᱟᱹᱰᱤ ᱱᱟᱯᱟᱭ ᱟᱨᱦᱚᱸ ᱜᱚᱝᱠᱮ ᱱᱚᱝᱠᱟ ᱜᱮ ᱟᱞᱮ ᱥᱮᱫ ᱢᱟ ᱛᱮᱦᱤᱧ ᱫᱚ ᱫᱤᱱᱢᱟᱱ ᱞᱮᱠᱟᱜᱮ ᱞᱟᱹᱭ ᱜᱟᱱᱚᱜᱼᱟ ᱫᱟᱜ ᱠᱮᱫᱟᱭ ᱱᱟᱦᱟᱜ ᱚᱱᱠᱟ ᱛᱤᱠᱤᱱ ᱧᱚᱜ ᱥᱮᱫ ᱠᱷᱚᱱ ᱟᱫᱚ ᱯᱩᱠᱷᱨᱤ ᱠᱚ ᱯᱮᱨᱮᱡ ᱵᱟᱲᱟᱭᱮᱱ ᱛᱟᱞᱮᱭᱟ ᱦᱟᱹᱠᱩ ᱠᱚᱠᱚ ᱫᱟᱹᱲ ᱵᱟᱲᱟ ᱟᱠᱟᱫᱟ ᱟᱫᱚ ᱩᱱᱠᱩ ᱜᱮ ᱠᱤᱪᱷᱩ ᱦᱟᱹᱠᱩ ᱫᱚ ᱱᱟᱦᱟᱜ ᱞᱮ ᱚᱛᱟ ᱥᱟᱵ ᱵᱟᱲᱟ ᱟᱠᱟᱫ ᱠᱚᱣᱟ ᱥᱟᱶᱛᱮ ᱡᱷᱟᱹᱞᱤ ᱠᱚᱛᱮᱞᱮ ᱥᱟᱵ ᱵᱟᱲᱟ ᱠᱟᱜ-ᱠᱚᱣᱟ ᱟᱫᱚ ᱩᱱᱠᱩ ᱦᱚᱸᱞᱮ ᱵᱟᱞᱮ ᱡᱚᱢ ᱟᱠᱟᱫ ᱠᱚᱣᱟ ᱫᱟᱜ ᱨᱮᱜᱮ ᱱᱟᱦᱟᱜ ᱞᱮ ᱫᱚᱦᱚ ᱠᱟᱜ ᱱᱚᱣᱟ ᱱᱚᱝᱠᱟ ᱵᱟᱹᱞᱛᱤ ᱠᱚᱨᱮ ᱱᱩᱠᱩ ᱦᱟᱹᱠᱩ ᱞᱮ ᱡᱟᱣᱟᱫ ᱫᱚᱦᱚ ᱟᱠᱟᱫ ᱠᱚᱣᱟ ᱟᱫᱚ ᱜᱚᱝᱠᱮ ᱟᱯᱮ ᱥᱮᱫ ᱫᱚ ᱛᱟᱦᱚᱞᱮ ᱫᱟᱜ ᱞᱮᱫᱟᱭ ᱥᱮ ᱵᱟᱝ
ᱦᱳᱭ ᱜᱚᱝᱠᱮ ᱟᱞᱮᱥᱮᱫ ᱦᱚᱸ ᱛᱮᱦᱮᱧ ᱫᱚ ᱦᱟᱸᱜ ᱵᱟᱭ ᱫᱟᱜ ᱠᱟᱫᱟᱭ ᱛᱚ ᱦᱚᱞᱟ ᱨᱮᱱᱟᱜ ᱠᱷᱮᱛᱨᱮ ᱧᱮᱞ ᱞᱮᱠᱷᱟᱱᱡ ᱫᱚ ᱟᱞᱮᱥᱮᱫ ᱦᱚᱸ ᱦᱚᱞᱟ ᱫᱚ ᱦᱟᱜ ᱚᱱᱠᱟ ᱫᱚ ᱦᱟᱜ ᱱᱟᱥᱮ ᱫᱚᱭ ᱫᱟᱜ ᱜᱚᱫ ᱞᱮᱫ ᱜᱮᱭᱟᱭ ᱛᱚ ᱞᱟᱦᱟ ᱠᱚᱫᱚ ᱵᱟᱭ ᱫᱟᱜ ᱠᱮᱫᱫᱟ ᱦᱚᱞᱚᱝ ᱵᱟᱭ ᱫᱟᱜ ᱜᱚᱫ ᱞᱮᱫᱟ ᱵᱩᱨᱩ ᱠᱚᱨᱮᱱᱟᱜ ᱱᱟᱞᱟ ᱠᱚᱨᱮ ᱫᱟᱜ ᱥᱚᱛ ᱠᱚᱛᱮ ᱜᱮ ᱢᱤᱫᱴᱮᱱ ᱟᱞᱮ ᱱᱚᱣᱟ ᱥᱩᱨ ᱢᱤᱫᱮᱱ ᱰᱮᱢ ᱢᱮᱱᱟᱜ ᱛᱟᱞᱮᱭᱟ ᱦᱟᱸᱜ ᱛᱚ ᱚᱱᱟ ᱰᱮᱢ ᱨᱮ ᱚᱸᱰᱮᱱ ᱦᱟᱹᱠᱩ ᱠᱚ ᱨᱟᱠᱟᱵ ᱜᱚᱫ ᱞᱮᱱᱟ ᱱᱚᱣᱟ ᱠᱚᱨᱮᱱᱟᱜ ᱫᱟᱜ ᱟᱹᱭᱠᱟᱹᱣ ᱛᱮ ᱦᱟᱸᱜ ᱟᱫᱚ ᱠᱤᱪ ᱠᱤᱪᱷᱩ ᱜᱟᱱ ᱩᱱ ᱚᱱᱠᱟ ᱦᱟᱜ ᱛᱤᱱ ᱪᱟᱨ ᱠᱮᱡᱤ ᱞᱮᱠᱟ ᱦᱟᱸᱜ ᱥᱟᱵ ᱵᱟᱲᱟ ᱞᱮᱫ ᱠᱚᱣᱟᱞᱮ ᱟᱫᱚ ᱩᱱᱠᱩ ᱠᱚᱦᱚᱸ ᱢᱮᱱᱟᱜ ᱫᱚ ᱢᱮᱱᱟᱜ ᱠᱚᱜᱮᱭᱟ ᱦᱟᱸᱜ ᱟᱫᱮ ᱠᱚᱫᱚ ᱩᱱᱠᱩ ᱡᱟᱦᱟᱸᱭ ᱪᱚᱝᱨᱚᱡ ᱥᱮ ᱥᱳᱞ ᱠᱚᱫᱚ ᱩᱱᱠᱩ ᱫᱚ ᱦᱟᱸᱜ ᱡᱟᱣᱟ ᱠᱟᱛᱮᱫ ᱫᱚᱦᱚ ᱢᱮᱱᱟᱜ ᱠᱚᱣᱟᱸ ᱟᱨ ᱵᱟᱫ ᱵᱟᱹᱠᱤ ᱫᱚ ᱦᱟᱸᱜ ᱥᱩᱱᱩᱢ ᱨᱮ ᱪᱷᱟᱠᱟᱣ ᱠᱟᱛᱮ ᱫᱚᱦᱚ ᱟᱠᱟᱫ ᱠᱚᱣᱟᱞᱮ ᱦᱟᱸᱜ
ᱟᱪᱪᱷᱟ ᱜᱚᱝᱠᱮ ᱟᱹᱰᱤ ᱱᱟᱯᱟᱭ ᱟᱞᱮ ᱦᱚᱸ ᱛᱤᱦᱮᱧ ᱫᱚ ᱥᱩᱠᱨᱤ ᱡᱤᱞ ᱞᱮ ᱟᱹᱜᱩ ᱟᱠᱟᱫ ᱛᱮ ᱱᱟᱦᱟᱜ ᱟᱫᱚ ᱠᱤᱪᱷᱩ ᱦᱟᱹᱠᱩ ᱫᱚ ᱩᱱᱠᱩ ᱯᱮᱲᱟ ᱠᱚᱞᱮ ᱤᱫᱤ ᱦᱚᱴᱚᱣᱟᱜ ᱠᱚᱣᱟ ᱱᱚᱸᱰᱮ ᱥᱩᱨ ᱨᱮᱜᱮ ᱱᱟᱦᱟᱜ ᱯᱮᱲᱟ ᱠᱚ ᱢᱮᱱᱟᱜ ᱠᱚ ᱛᱟᱞᱮᱭᱟ ᱟᱫᱚ ᱩᱱᱠᱩ ᱛᱷᱚᱲᱟ ᱜᱟᱱ ᱞᱮ ᱤᱫᱤ ᱦᱚᱴᱚ ᱠᱟᱜ ᱠᱚᱣᱟ ᱟᱨ ᱛᱷᱚᱲᱟ ᱜᱟᱱ ᱫᱚ ᱟᱞᱮ ᱱᱟᱦᱟᱜ ᱞᱮ ᱫᱚᱦᱚ ᱠᱟᱜ ᱠᱚᱣᱟ ᱠᱚᱣᱟ ᱵᱟᱹᱭ ᱵᱟᱹᱭᱛᱮ ᱱᱟᱦᱟᱜ ᱱᱩᱠᱩ ᱦᱟᱹᱠᱩ ᱦᱚᱸᱞᱮ ᱡᱚᱢ ᱤᱫᱤ ᱠᱚᱣᱟ ᱱᱟᱦᱟᱜ ᱞᱮ ᱧ ᱜᱚᱝᱠᱮ ᱛᱟᱦᱮ ᱟᱯᱮ ᱥᱮᱫ ᱫᱚ ᱱᱚᱜ-ᱚ ᱱᱚᱣᱟ ᱠᱷᱤᱡᱩᱨ ᱫᱟᱨᱮ ᱠᱚ ᱛᱟᱞᱮ ᱫᱟᱨᱮ ᱠᱚ ᱢᱮᱱᱟᱜ-ᱟ ᱥᱮ ᱵᱟᱝ ᱜᱚᱢᱠᱮ
ᱦᱳᱭ ᱜᱚᱝᱠᱮ ᱠᱷᱤᱡᱩᱨ ᱫᱟᱨᱮ ᱠᱚᱦᱚᱸ ᱢᱮᱱᱟᱜ ᱜᱮᱭᱟ ᱛᱟᱞᱮ ᱫᱟᱨᱮ ᱠᱚᱦᱚᱸ ᱢᱮᱱᱟᱜ ᱜᱮᱭᱟ ᱛᱟᱦᱚᱞᱮ ᱠᱚᱦᱚᱸ ᱱᱮᱛᱟᱨ ᱠᱤᱪᱷᱩ ᱫᱤᱱ ᱢᱟᱲᱟᱝ ᱜᱮ ᱫᱚᱢᱮ ᱵᱷᱟᱛᱤ ᱵᱟᱲᱟ ᱦᱩᱭᱱᱟ ᱛᱟᱯᱚᱨᱮ ᱱᱟᱥᱛᱮ ᱚᱱᱠᱟ ᱦᱟᱸᱜ ᱵᱤᱡᱚ ᱵᱤᱞᱤ ᱞᱮᱠᱟ ᱫᱚᱞᱮ ᱫᱚᱦᱚ ᱟᱠᱟᱫ ᱜᱮᱭᱟ ᱦᱟᱸᱜ ᱡᱟᱛᱮ ᱚᱱᱟ ᱵᱤᱞᱤ ᱫᱤᱱ ᱦᱟᱸᱜ ᱞᱮ ᱡᱚᱢᱟ ᱡᱚᱠᱷᱚᱱ ᱦᱟᱸ ᱦᱩᱲᱩ ᱠᱚ ᱦᱟᱜ ᱵᱤᱞ ᱧᱚᱜᱚᱜ-ᱟ ᱩᱱ ᱴᱟᱭᱤᱢ ᱦᱟᱜ ᱞᱮ ᱡᱚᱢ ᱞᱮ ᱚᱱᱟ ᱠᱚᱫᱚ ᱚᱱᱟ ᱥᱟᱨᱮᱡ ᱠᱟᱛᱮᱞ ᱞᱮ ᱫᱚᱦᱚ ᱠᱟᱜ ᱜᱮᱭᱟ ᱦᱟᱸᱜ ᱟᱭᱤᱛᱚᱨᱮᱦᱚ ᱧᱮᱞᱚᱜᱮᱭᱟ ᱢᱟᱪᱷᱮ ᱢᱚᱫᱽᱫᱷᱮ ᱨᱟ ᱨᱟᱵᱟᱝ ᱫᱤᱱ ᱫᱚ ᱦᱟᱸᱜ ᱠᱷᱤᱡᱩᱨ ᱠᱚᱠᱚ ᱜᱩᱲ ᱵᱟᱲᱟᱭ ᱛᱟᱞᱮ ᱜᱮᱭᱟ ᱟᱨ ᱵᱟᱠᱷᱟᱱ ᱟᱫᱷᱮ ᱠᱚᱫᱚ ᱚᱠᱟ ᱠᱚᱨᱮᱱ ᱡᱮ ᱠᱚ ᱦᱤᱡᱩᱜ-ᱟ ᱠᱤᱪᱷᱩ ᱦᱚᱲ ᱠᱚ ᱥᱮ ᱩᱱᱠᱩ ᱴᱟᱜ ᱠᱚᱨᱮ ᱩᱱᱠᱩ ᱠᱚ ᱠᱷᱤᱡᱩᱨ ᱵᱟᱲᱟ ᱠᱟᱛᱮᱫ ᱜᱩᱲ ᱵᱟᱲᱟ ᱠᱟᱛᱮᱫ ᱠᱚ ᱜᱩᱲ-ᱟ ᱠᱷᱤᱪᱩᱨ ᱨᱮᱱᱟᱜ
ᱟᱪᱪᱷᱟ ᱜᱚᱢᱠᱮ ᱟᱹᱰᱤ ᱱᱟᱯᱟᱭ ᱟᱨ ᱜᱚᱝᱠᱮ ᱛᱟᱦᱚᱞᱮ ᱟᱞᱮ ᱥᱮᱫ ᱡᱟᱦᱟᱸᱮ ᱞᱮᱠᱟᱧ ᱧᱮᱞ ᱠᱟᱫᱟ ᱱᱚᱜ-ᱚ ᱱᱚᱣᱟ ᱛᱟᱞᱤ ᱡᱚ ᱱᱟᱦᱟᱜ ᱱᱚᱣᱟ ᱫᱚ ᱩᱱ ᱥᱚᱢᱚᱭ ᱫᱚ ᱠᱷᱤᱪᱟᱹᱜ ᱜᱮ ᱛᱟᱦᱮᱱᱟ ᱩᱱ ᱥᱚᱢᱚᱭ ᱞᱮ ᱛᱤᱭᱳᱜ ᱠᱟᱛ ᱛᱮᱫ ᱱᱚᱣᱟ ᱞᱮ ᱡᱚᱢ ᱜᱮᱭᱟ ᱚᱱᱟ ᱫᱚᱠᱚ ᱢᱮᱛᱟᱜ-ᱟ ᱛᱟᱹᱨᱠᱩᱲ ᱟᱫᱚ ᱜᱚᱝᱠᱮ ᱱᱚᱜ-ᱚ ᱱᱚᱣᱟ ᱛᱟᱹᱨ ᱦᱩᱲ ᱥᱚᱢᱚᱭ ᱱᱟᱦᱟᱜ ᱟᱯᱮ ᱯᱮ ᱡᱚᱢ ᱜᱮᱭᱟ ᱥᱮ ᱵᱟᱝ ᱜᱚᱢᱠᱮ ᱱᱚᱣᱟ ᱛᱟᱞᱮ ᱡᱚ
ᱜᱚᱝᱠᱮ ᱟᱞᱮ ᱫᱚ ᱡᱚᱢ ᱫᱚᱞᱮ ᱡᱚᱢ ᱜᱮᱭᱟ ᱟᱫᱚ ᱠᱟᱹᱴᱤᱡ ᱟᱞᱟᱫᱟ ᱧᱚᱜ ᱜᱮᱭᱟ ᱜᱚᱝᱠ
ᱟᱪᱪᱷᱟ ᱜᱚᱢᱠᱮ ᱟᱹᱰᱤ ᱱᱟᱯᱟᱭ ᱟᱨᱦᱚᱸ ᱜᱚᱢᱠᱮ ᱱᱚᱝᱠᱟ ᱜᱮ ᱱᱟᱦᱟᱜ ᱤᱧ ᱞᱟᱹᱭ ᱤᱫᱤᱭᱮᱫᱟ ᱡᱟᱦᱟᱸ ᱞᱮᱠᱟ ᱱᱚᱜ-ᱚᱭ ᱛᱟᱞᱮ ᱫᱟᱨᱮ ᱠᱚᱠᱚ ᱢᱟᱜ ᱞᱮᱠᱟᱡ ᱡᱟᱦᱟᱸ ᱛᱤᱥ ᱟᱫᱚ ᱦᱟᱱᱟ ᱟᱜᱟᱞ ᱥᱮᱫ ᱫᱚ ᱱᱟᱦᱟᱜ ᱚᱱᱟ ᱵᱚᱦᱚᱜ ᱥᱮᱫ ᱚᱱᱟ ᱛᱟᱞᱮ ᱫᱟᱨᱮ ᱨᱮᱱᱟᱜ ᱚᱱᱟ ᱢᱟᱪᱷ ᱛᱮᱫ ᱱᱟᱦᱟᱜ ᱞᱮ ᱡᱚᱢ ᱜᱮᱭᱟ ᱟᱞᱮ ᱫᱚ ᱚᱱᱟ ᱛᱟᱞᱟᱨᱮ ᱱᱟᱦᱟᱜ ᱛᱟᱦᱮᱱᱟ ᱚᱱᱟ ᱦᱚ ᱢᱟᱜ ᱦᱚ ᱟᱹᱰᱤ ᱥᱚᱢᱚᱭ ᱜᱮ ᱞᱟᱜᱟᱜ-ᱟ ᱟᱫᱚ ᱜᱤᱫᱽᱨᱟᱹ ᱥᱚᱢᱚᱭ ᱨᱮᱛᱚ ᱟᱨ ᱥᱤᱵᱤᱞ ᱦᱚᱸ ᱩᱱᱫᱚ ᱥᱤᱵᱤᱞ ᱠᱟᱱ ᱛᱟᱦᱮᱱᱟ ᱱᱚᱜ-ᱚ ᱱᱚᱣᱟ ᱢᱟᱪ ᱛᱮᱫ ᱞᱮ ᱡᱚᱢᱮᱫ ᱛᱟᱦᱮᱱᱟ ᱟᱫᱚ ᱜᱚᱝᱠᱮ ᱟᱯᱮᱥᱮᱫ ᱱᱚᱜ-ᱚ ᱱᱚᱣᱟ ᱛᱟᱞᱮ ᱨᱮᱱᱟᱜ ᱱᱚᱣᱟ ᱛᱟᱞᱟᱨᱮ ᱛᱟᱦᱮᱱ ᱫᱚ ᱱᱚᱜ-ᱚ ᱱᱚᱣᱟ ᱢᱟᱪ ᱛᱮᱫ ᱯᱮ ᱡᱚᱢ ᱜᱮᱭᱟ ᱥᱮ ᱵᱟᱝ ᱜᱚᱝᱠᱮ
ᱦᱳᱭ ᱜᱚᱝᱠᱮ ᱚᱱᱟ ᱫᱚ ᱟᱞᱮ ᱥᱮᱫ ᱦᱚᱸ ᱡᱚᱢ ᱫᱚᱠᱚ ᱡᱚᱢ ᱵᱟᱲᱟᱭ ᱜᱮᱭᱟ ᱠᱟᱹᱴᱟᱹᱨᱤ ᱦᱳᱠ ᱴᱟᱸᱜᱟ ᱛᱮᱠᱚ ᱢᱟᱜ ᱵᱟᱲᱟ ᱠᱟᱛᱮᱫ ᱛᱟᱞᱟ ᱨᱮᱱᱟᱜ ᱚᱱᱟ ᱠᱚᱥ ᱛᱮ ᱩᱰᱚᱠ ᱠᱟᱛᱮ ᱠᱚ ᱡᱚᱢ ᱵᱟᱲᱟᱭ ᱜᱮᱛᱟᱞᱮᱭᱟ
ᱦᱮᱸ ᱜᱚᱢᱠᱮ ᱮᱠᱟᱞ ᱟᱹᱰᱤ ᱱᱟᱯᱟᱭ ᱦᱟᱸᱜ ᱟᱞᱮ ᱥᱮᱫ ᱦᱚᱸ ᱚᱱᱠᱟᱜᱮ ᱧᱮᱞ ᱦᱩᱭ ᱠᱟᱱᱟ ᱱᱚᱣᱟ ᱫᱚ ᱚᱱᱟ ᱛᱟᱞᱮ ᱨᱮᱱᱟᱜ ᱦᱚᱸᱠᱚ ᱡᱚᱢ ᱜᱮᱭᱟ ᱥᱟᱶᱛᱮ ᱠᱷᱤᱡᱩᱨ ᱠᱚᱨᱮᱱᱟᱜ ᱦᱚᱸᱠᱚ ᱡᱚᱢ ᱜᱮᱭᱟ ᱟᱨ ᱜᱚᱢᱠᱮ ᱛᱟᱦᱚᱞᱮ ᱱᱚᱣᱟ ᱛᱟᱞᱮ ᱵᱤᱞᱮ ᱠᱚᱠᱚ ᱡᱚᱢ ᱜᱮᱭᱟ ᱥᱮ ᱵᱟᱝ ᱟᱯᱮ ᱥᱮᱫ ᱫᱚ
ᱦᱚᱳᱭ ᱜᱚᱝᱠᱮ ᱛᱟᱞᱮ ᱵᱤᱞᱤ ᱠᱚ ᱵᱤᱞᱤᱜ ᱥᱤᱡᱮᱱ ᱫᱚ ᱡᱚᱢ ᱵᱟᱲᱟᱭ ᱜᱮᱭᱟᱞᱮ ᱟᱨᱚ ᱵᱟᱨ ᱡᱩᱫᱤ ᱢᱚᱱᱮ ᱦᱩᱭ ᱞᱮᱱᱠᱷᱟᱱ ᱫᱚ ᱯᱤᱴᱷᱟᱹ ᱵᱟᱲᱟᱭᱟᱞᱮ ᱥᱩᱱᱩᱢ ᱨᱮ ᱯᱨᱟᱭᱜᱮ ᱩᱱ ᱴᱟᱭᱤᱢ ᱫᱚ ᱩᱱ ᱴᱟᱭᱤᱢ ᱫᱚ ᱯᱨᱟᱭ ᱡᱚᱢ ᱵᱟᱲᱟ ᱦᱩᱭᱩᱜ ᱜᱮᱭᱟ
ᱟᱪᱪᱷᱟ ᱟᱹᱰᱤ ᱱᱟᱯᱟᱭ ᱟᱨᱦᱚᱸ ᱜᱚᱝᱠᱮ ᱱᱚᱣᱟ ᱛᱟᱞᱮ ᱫᱟᱨᱮ ᱠᱷᱤᱡᱩᱨ ᱫᱟᱨᱮ ᱠᱟᱛᱷᱟ ᱞᱟᱝ ᱟᱹᱜᱩ ᱟᱠᱟᱫ ᱠᱷᱟᱱ ᱟᱨᱦᱚᱸ ᱠᱟᱛᱷᱟ ᱱᱟᱦᱟᱜ ᱤᱧ ᱫᱤᱥᱟᱹᱣ ᱠᱟᱫᱟ ᱛᱚ ᱟᱞᱮ ᱥᱮᱫ ᱢᱟ ᱥᱮᱫᱟᱭ ᱠᱷᱚ ᱜᱮ ᱱᱟᱦᱟᱜ ᱱᱩᱠᱩ ᱦᱟᱲᱟᱢᱵᱟ ᱛᱟ ᱠᱚᱜᱤᱧ ᱧᱮᱞ ᱟᱹᱜᱩ ᱟᱠᱟᱫ ᱠᱚᱣᱟ ᱱᱚᱣᱟ ᱡᱟᱦᱟᱸ ᱛᱤᱱᱟᱹᱜ ᱩᱥᱩᱞ ᱩᱥᱩᱞ ᱛᱟᱞᱮ ᱫᱟᱨᱮ ᱠᱟᱱ ᱜᱮ ᱱᱚᱣᱟ ᱢᱟᱫ ᱫᱟᱨᱮ ᱛᱚᱞ ᱠᱟᱛᱮᱫ ᱱᱟᱦᱟᱜ ᱱᱚᱣᱟ ᱢᱟᱜ ᱚᱱᱟ ᱫᱟᱨᱮ ᱨᱮ ᱛᱚᱞ ᱠᱟᱛᱮ ᱟᱫᱚ ᱠᱚ ᱛᱟᱹᱲᱤ ᱞᱟᱹᱜᱤᱫ ᱛᱮᱠᱚ ᱫᱮᱡ ᱯᱷᱮᱰᱚᱜᱼᱟ ᱟᱫᱚ ᱜᱚᱢᱠᱮ ᱟᱯᱮ ᱥᱮᱫ ᱱᱚᱝᱠᱟ ᱛᱟᱞᱮ ᱫᱟᱨᱮ ᱠᱚ ᱠᱷᱤᱡᱩᱨ ᱫᱟᱨᱮ ᱠᱚᱠᱚ ᱛᱟᱹᱲᱤᱭᱟ ᱥᱮ ᱵᱟᱝ ᱜᱚᱢᱠᱮ
ᱦᱳᱭ ᱜᱚᱝᱠᱮ ᱟᱞᱮᱥᱮᱫ ᱦᱚᱸ ᱱᱚᱣᱟ ᱠᱚᱫᱚ ᱢᱮᱱᱟᱜ ᱜᱮᱭᱟ, ᱛᱚ ᱟᱯᱮᱥᱮᱫ ᱩᱱᱟᱹᱜ ᱴᱟᱝ ᱫᱚ ᱦᱟᱸᱜ ᱡᱟᱹᱱᱤᱡ ᱵᱟᱹᱱᱩᱜᱼᱟ᱾ ᱦᱳᱭ- ᱛᱚ ᱠᱚᱢ ᱧᱚᱜ ᱜᱮᱭᱟ, ᱟᱞᱮ ᱥᱮᱫ ᱦᱚᱸ ᱠᱤᱪᱷᱩ ᱠᱤᱪᱷᱩ ᱡᱟᱭᱜᱟ ᱨᱤᱧ ᱧᱮᱞ ᱟᱠᱟᱫᱟ ᱥᱮ ᱟᱞᱮ ᱠᱚᱣᱟᱜ ᱦᱚᱸ ᱡᱚᱛᱚ ᱫᱟᱨᱮᱫᱚ ᱵᱟᱝ ᱢᱟᱱᱮ ᱚᱱᱠᱟ ᱢᱤᱫᱮᱱ ᱵᱮᱲᱟ ᱫᱟᱨᱮ ᱠᱚᱨᱮ ᱫᱚ ᱦᱜ ᱧᱮᱞ ᱠᱟᱫᱤᱧᱝ ᱫᱮᱡ ᱛᱚ ᱠᱟᱹᱴᱤᱡ ᱚᱥᱚᱢᱵᱷᱚᱵᱽ ᱜᱮᱭᱟ ᱟᱫ ᱥᱮᱭ ᱚᱱᱠᱟ ᱢᱟᱟᱜ ᱰᱟᱝ ᱠᱚ ᱴᱮᱸᱰᱟᱨ ᱠᱟᱛᱮᱜ ᱫᱮᱡ ᱠᱟᱛᱮᱜ ᱦᱱᱟᱜ, ᱛᱟᱲᱤ ᱫᱚᱠᱚ ᱵᱮᱱᱟᱣ ᱜᱮᱭᱟ ᱱᱚᱛᱮ ᱠᱷᱤᱡᱩᱨ ᱫ ᱨᱮᱦᱚᱸ ᱚᱱᱠᱟ ᱜᱮ ᱚᱱᱟ ᱫᱚ ᱮᱠᱩ ᱱᱟᱥᱮᱱᱟᱜ ᱛᱚ ᱦᱳᱭᱳ ᱥᱯᱷᱟᱭ ᱮ ᱧᱜᱟ, ᱛᱟᱨᱯᱚᱨᱮ ᱦᱳᱭ ᱴᱩᱠᱩᱡ ᱦᱳᱠ ᱡᱟᱦᱟᱱᱟᱜ ᱜᱮ ᱵᱚᱛᱚᱞ ᱛᱮᱱᱟᱜ ᱚᱱᱟ ᱠᱚᱠᱚ ᱟᱠᱟᱴᱚᱣᱟᱜ ᱜᱮᱭᱟ ᱥᱮ ᱚᱱᱟᱦᱟᱜ, ᱥᱮᱛᱟᱜ ᱦᱟᱸ ᱟᱹᱜᱩ ᱠᱟᱛᱮᱫ ᱳᱭ ᱟᱫᱷᱮ ᱠᱚ ᱠᱚ ᱦᱮᱰᱮᱡᱟ ᱵᱟᱠᱷᱟᱱ ᱟᱫᱷᱮ ᱠᱚᱫᱚ ᱚᱱᱠᱟ ᱛᱮ ᱠᱚ ᱧᱩ ᱵᱟᱲᱟᱭ ᱜᱮᱭᱟ,
ᱦᱮᱸ ᱦᱚᱜᱼᱚ ᱱᱚᱣᱟ ᱦᱮᱰᱮᱡ ᱠᱟᱛᱷᱟᱢ ᱞᱟᱹᱭ ᱠᱮᱫ ᱠᱷᱟᱡ ᱜᱚᱢᱠᱮ ᱟᱯᱮ ᱥᱮᱫ ᱫᱚ ᱛᱟᱦᱚᱞᱮ ᱱᱚᱣᱟ ᱛᱟᱞᱮ ᱤᱭᱟᱹ ᱱᱚᱣᱟ ᱠᱷᱤᱡᱩᱨ ᱠᱚᱨᱮᱱᱟᱜ ᱱᱟᱦᱟᱜ ᱱᱚᱣᱟ ᱠᱷᱤᱡᱩᱨ ᱨᱚᱥ ᱨᱮᱱᱟᱜ ᱥᱮ ᱛᱟᱹᱲᱤ ᱨᱮᱱᱟᱜ, ᱛᱟᱦᱚᱞᱮ ᱟᱯᱮ ᱥᱮᱫ ᱫᱚ ᱜᱩᱲ ᱠᱚ ᱵᱮᱱᱟᱣ ᱜᱮᱭᱟ ᱜᱚᱝᱠᱮ, ᱦᱮᱸ ᱜᱚᱢᱠᱮ ᱞᱟᱹᱭᱫᱟᱹᱧ ᱟᱯᱮᱥᱮᱫ ᱫᱚ ᱱᱚᱣᱟ ᱠᱷᱤᱡᱩᱨ ᱛᱟᱹᱲᱤ ᱨᱮᱱᱟᱜ ᱜᱩᱲ ᱠᱚᱠᱚ ᱵᱮᱱᱟᱣ ᱜᱮᱭᱟ ᱜᱚᱢᱠᱮ,
ᱟ
ᱦᱮᱸ ᱜᱚᱝᱠᱮ ᱨᱚᱲ ᱟᱸᱡᱚᱢ ᱧᱟᱢᱚᱜ ᱠᱟᱱᱟ, ᱜᱚᱢᱠᱮ ᱞᱟᱹᱭᱫᱟᱹᱧ ᱟᱢ ᱠᱤ ᱤᱧᱟᱹᱜ ᱨᱚᱲᱮᱢ ᱟᱸᱡᱚᱢ ᱮᱫᱟ,